ᱦᱮᱞᱳ᱾
ᱦᱳᱭ ᱡᱚᱦᱟᱨ ᱜᱮ᱾
ᱦᱚᱭ ᱡᱚᱦᱟᱨ ᱜᱮ ᱥᱟᱹᱜᱩᱱ ᱛᱤᱠᱤᱱ᱾
ᱥᱟᱹᱜᱩᱱ ᱛᱤᱠᱤᱱ᱾
ᱪᱮᱫ ᱵᱤᱱ ᱪᱤᱠᱟᱹᱭ ᱫᱟ?
ᱦᱮᱸ ᱫᱩᱲᱩᱵ ᱵᱟᱲᱟ ᱦᱩᱭ ᱠᱟᱱᱟ᱾
ᱚ ᱟᱞᱤᱧ ᱦᱚᱸ ᱚᱲᱟᱜ ᱨᱮᱜᱮ ᱫᱩᱲᱩᱵ ᱵᱟᱲᱟ ᱟᱠᱟᱱᱟᱞᱤᱧ᱾
ᱟᱨ ᱪᱮᱫ ᱠᱚ ᱪᱤᱠᱟᱹ ᱵᱟᱲᱟ ᱦᱳᱭ ᱦᱳᱭ ᱡᱚᱢ ᱵᱟᱲᱟ ᱜᱮ, ᱟᱵᱮᱱ ᱜᱮ ᱡᱚᱢ ᱵᱟᱲᱟ ᱠᱮᱫᱮ ᱵᱮᱱ ᱥᱮ ᱵᱟᱝ?
ᱦᱩᱸ ᱟᱹᱞᱤᱧ ᱦᱚᱸ ᱞᱤᱧ ᱡᱚᱢ ᱟᱠᱟᱜ-ᱟ᱾
ᱛᱟᱦᱚᱞᱮ ᱫᱚ ᱚᱱᱛᱮ ᱫᱚ ᱦᱩᱲᱩ ᱨᱚᱦᱚᱭᱮᱫ ᱠᱟᱱ ᱛᱟᱯᱮᱭᱟ ᱥᱮ ᱵᱟᱝ?
ᱦᱩᱸ ᱨᱚᱦᱚᱭ ᱦᱚᱸ ᱪᱟᱹᱞᱩᱜ ᱠᱟᱱᱟ᱾
ᱚ ᱛᱤᱱᱟᱹᱜ ᱞᱟᱦᱟᱭᱮᱱ ᱛᱟᱯᱮᱭᱟ?
ᱮᱭ ᱟᱨᱚᱢᱵᱷᱚ ᱠᱟᱱᱟ᱾
ᱟᱯᱮ ᱫᱚᱯᱮ, ᱟᱯᱮ ᱫᱚᱯᱮ ᱪᱟᱵᱟ ᱠᱮᱜᱼᱟ ᱥᱮ ᱪᱮᱫ?
ᱠᱚᱱ ᱫᱚ ᱮᱦᱚᱵ ᱟᱠᱟᱫᱟᱞᱮ ᱟᱞᱮ ᱦᱚᱸ, ᱚᱱᱟ ᱠᱚᱱ ᱫᱚ ᱢᱮᱱᱟᱜ ᱜᱮᱭᱟ ᱠᱷᱮᱛ ᱫᱚ᱾ ᱚᱱᱟ ᱠᱚᱜᱮ ᱚᱯᱷᱚᱨ ᱠᱚ ᱛᱩᱫ ᱵᱟᱲᱟ ᱦᱩᱭᱩᱜ ᱠᱟᱱᱟ᱾
ᱛᱟᱦᱚᱞᱮ ᱫᱚ ᱫᱟᱜ ᱟᱯᱮ ᱠᱟᱱᱟᱭ ᱥᱮ ᱵᱟᱝ ᱚᱱᱛᱮ ᱫᱚ?
ᱦᱮᱸ ᱦᱚᱞᱟ ᱠᱷᱚᱱ ᱫᱟᱜ ᱟᱠᱟᱭ ᱵᱟᱹᱫᱽ ᱠᱚᱨᱮ ᱫᱟᱜ ᱠᱚᱭ ᱡᱮ ᱨᱟᱠᱟᱵ ᱟᱠᱟᱱᱟ᱾
ᱛᱟᱦᱚᱞᱮ ᱫᱚ ᱟᱨᱚ ᱞᱟᱹᱭ ᱢᱮ ᱚᱱᱛᱮᱱᱟᱜ ᱪᱮᱫ ᱞᱮᱠᱟ ᱨᱚᱦᱚᱭ? ᱯᱮ ᱥᱮ ᱟᱨᱚ ᱠᱤᱪᱷᱩ ᱪᱮᱫ ᱞᱮᱠᱟ
ᱵᱟᱝ ᱟ ᱫᱮᱨᱤ-ᱟ ᱪᱮᱫᱟᱜ ᱫᱟᱜ ᱨᱟᱠᱟᱵ ᱠᱟᱫᱟ ᱛᱚ᱾
ᱛᱟᱦᱚᱞᱮ ᱫᱚ ᱚᱱᱛᱮ ᱫᱚ ᱪᱮᱫ ᱫᱤᱥᱚᱢ ᱠᱟᱱ ᱛᱟᱯᱮᱭᱟ? ᱚᱱᱠᱟ ᱵᱤᱨ ᱫᱤᱥᱚᱢ ᱥᱮ ᱱᱚᱝᱠᱟ
ᱱᱟᱢᱟᱞ ᱫᱤᱥᱚᱢ᱾
ᱟᱞᱮ ᱫᱚ ᱱᱟᱢᱟᱞ ᱫᱤᱥᱚᱢ᱾
ᱦᱳᱭ ᱦᱳᱭ, ᱟᱞᱮ ᱦᱚᱸ ᱱᱟᱢ ᱫᱤᱥᱚᱢ ᱜᱮ᱾
ᱚᱻ
ᱠᱟᱹᱴᱤᱡ ᱱᱮᱴᱚᱣᱟᱨᱠ ᱰᱤᱥᱴᱟᱵ ᱫᱟᱭ ᱥᱤ ᱪᱤᱫ ᱴᱟᱣᱟᱨ?
ᱦᱳᱭ ᱠᱟᱹᱴᱤᱡ ᱢᱟᱱᱮ ᱫᱟᱜ ᱵᱟᱲᱟ ᱟᱠᱟᱜᱟᱭ ᱛᱚ ᱚᱱᱟ ᱠᱷᱛᱤᱨ ᱠᱟᱴᱤᱡ ᱤᱱᱴᱟᱨᱱᱮᱴ ᱠᱟᱹᱴᱤᱡ ᱯᱨᱚᱵᱞᱮᱢ᱾
ᱟᱫᱚ ᱨᱤᱢᱤᱞ ᱟᱠᱟᱫᱟ ᱚᱱᱮ ᱫᱟᱜ ᱮᱜ ᱠᱟᱱ ᱜᱮᱭᱟᱭ ᱠᱟᱹᱴᱤᱡ ᱠᱟᱹᱴᱤᱡ᱾ ᱫᱩᱲᱩᱵ ᱵᱟᱲᱟ ᱦᱩᱭ ᱟᱠᱟᱱᱟ ᱠᱷᱮᱛ ᱥᱮᱫ ᱠᱷᱚᱱᱟᱜ ᱜᱮ ᱦᱮᱜ ᱵᱟᱲᱟ ᱦᱩᱭ ᱠᱟᱱᱛᱤᱱᱟ ᱚᱱᱟ ᱨᱮᱜᱮ ᱟᱫᱚ ᱚᱱᱛᱮ ᱫᱟᱠᱟ ᱠᱚ ᱡᱚᱢ ᱵᱟᱲᱟ ᱠᱟᱛᱮ ᱚᱱᱛᱮ ᱢᱟᱪᱟᱢ ᱵᱮᱱᱟᱣ ᱟᱠᱟᱫᱟᱞᱮ ᱚᱱᱛᱮ ᱨᱮᱸᱜᱮ ᱫᱩᱲᱩᱵ ᱵᱟᱲᱟ ᱦᱩᱭ ᱠᱟᱱᱟ᱾
ᱚ ᱛᱟᱦᱚᱞᱮ ᱡᱚᱢ ᱵᱟᱲᱟ ᱠᱟᱛᱮ ᱜᱮ ᱦᱮᱡ ᱠᱟᱱᱟ᱾
ᱦᱳᱭ ᱦᱳᱭ,
ᱥᱮᱛᱟᱜ ᱨᱮ ᱛᱚ ᱪᱟᱞᱟᱜ ᱦᱩᱭᱩᱜᱼᱟ ᱠᱷᱮᱛ ᱥᱮ ᱚᱱᱛᱮ ᱟᱹᱲᱤ ᱞᱟᱜ ᱚᱱᱟ ᱠᱚ ᱫᱟᱜ ᱠᱚ ᱧᱮᱞ ᱦᱩᱭᱩᱜ ᱛᱮᱱᱦᱟ ᱾
ᱟᱫᱚ ᱚᱱᱟ ᱠᱚ ᱜᱮ ᱟᱫᱟ ᱴᱟᱝ ᱵᱟᱝ ᱧᱟᱢᱚᱜ ᱛᱟᱦᱮᱸ ᱥᱮᱛᱟᱜ ᱵᱮ ᱚᱱᱟ ᱮᱠᱷᱚᱱ ᱜᱮ ᱴᱟᱭᱤᱢ ᱧᱟᱢ ᱠᱟᱱ ᱛᱟᱦᱮᱱᱟ ᱾ ᱛᱮ ᱚᱱᱮ ᱫᱟᱜ,
ᱜᱟᱞᱢᱟᱨᱟᱣ ᱵᱟᱲᱟ ᱠᱚ ᱦᱩᱭᱩᱜ ᱠᱟᱱᱟ ᱾
ᱦᱩᱸ,
ᱛᱟᱞ ᱫᱚ ᱚᱱᱛᱮ ᱫᱚ, ᱪᱤᱞ ᱞᱮᱠᱟ ᱢᱟᱱᱮ? ᱥᱟᱱᱟᱢ ᱟᱹᱛᱩ ᱨᱮᱱ ᱜᱤ ᱨᱚᱦᱚᱭ ᱛᱮᱱᱟ ᱯᱮ ᱥᱮ? ᱚᱝᱠᱟ ᱠᱷᱟᱹᱞᱤ ᱚᱲᱟᱜ ᱨᱮᱱ ᱦᱚᱲ ᱜᱮ ᱪᱟᱥ ᱛᱟᱦᱮᱱᱟ ᱚᱱᱛᱮ,
ᱵᱟᱝᱼᱟ ᱡᱚᱛᱚ ᱜᱮ,
ᱚᱻ ᱟᱫᱚ ᱚᱱᱟ ᱵᱚᱨᱟᱵᱳᱨ ᱜᱮ ᱪᱟᱥ ᱛᱟᱦᱮ ᱚᱝᱠᱟ ᱱᱤᱭᱟᱹ, ᱤᱭᱟᱹ ᱨᱮ ᱜᱮ ᱯᱮ ᱪᱟᱥ ᱟᱠᱟᱫᱟ?
ᱪᱮᱫ?
ᱢᱮᱱᱫᱟᱹᱧ ᱵᱚᱨᱟᱵᱳᱨ ᱜᱮ ᱪᱟᱥ ᱛᱟᱦᱮᱱᱟ ᱯᱮ ᱥᱮ ᱯᱨᱚᱛᱛᱮᱠ ᱵᱚᱪᱷᱚᱨ ᱜᱮ ᱥᱮ ᱚᱱᱟ ᱵᱚᱪᱷᱚᱨ ᱜᱮ ᱪᱟᱥ ᱠᱟᱫᱟ ᱯᱮ?
ᱵᱟᱝᱟ ᱯᱳᱛᱮᱠ ᱵᱪᱷᱚᱨ ᱜᱮ ᱨᱮ ᱪᱟᱥᱟ, ᱜᱮᱭᱟ, ᱛᱟᱨᱯᱟᱨᱮ ᱡᱮ ᱛᱟᱯᱚᱨᱮ ᱟᱯᱮ ᱫᱤᱥᱚᱢ ᱤᱭᱟᱹ ᱠᱚ ᱫᱚ ᱪᱮᱫ ᱞᱮᱠᱟ ᱡᱮᱞᱟ ᱠᱚ ᱵᱟᱯᱞᱟᱜ ᱜᱮᱭᱟ?
ᱛᱮᱦᱚᱸ ᱨᱚᱦᱚᱭ ᱫᱚ ᱨᱚᱦᱚᱭ ᱜᱮ ᱥᱟᱱᱟᱢ ᱞᱟᱠᱟᱜᱮ,
ᱵᱟᱝ ᱵᱟᱝ ᱤᱧ ᱪᱮᱫ ᱞᱟᱹᱭᱫᱟ ᱵᱟᱯᱞᱟ ᱵᱟᱯᱞᱟ?
ᱵᱟᱯᱞᱟ ᱫᱚ ᱵᱟᱝ ᱦᱩᱭ ᱟᱠᱟᱱᱟ ᱟᱹᱛᱩ ᱨᱮ ᱫᱚ ᱾
ᱪᱮᱫ ᱞᱮᱠᱟ ᱠᱚ ᱵᱟᱯᱞᱟᱜ ᱜᱮᱭᱟ ᱧᱮᱞ ᱵᱟᱲᱟ ᱟᱠᱟᱫ ᱛᱚ?
ᱳ ᱵᱟᱯᱞᱟ ᱫᱚ, ᱚᱱᱮ ᱪᱤᱞ ᱞᱮᱠᱟ ᱵᱟᱯᱞᱟᱜ ᱛᱮᱱᱟ ᱠᱚ ᱱᱚᱝᱠᱟᱜ ᱜᱮ ᱢᱟᱱᱮ, ᱵᱟᱹᱨᱤᱭᱟᱹᱛ ᱚᱱᱮ ᱪᱟᱞᱟᱜ ᱛᱟᱦᱮᱱᱟ ᱠᱚ ᱵᱟᱹᱨᱤᱭᱟᱹᱛᱚᱜ,
ᱦᱩᱸ ᱻᱚ ᱚᱱᱟ ᱫᱚ ᱢᱟᱱᱮ ᱰᱟᱝᱜᱩᱣ ᱠᱚ, ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱯᱞᱟ ᱟᱨ ᱤᱭᱟᱹ ᱨᱟᱺᱰᱤ ᱪᱷᱟᱰᱩᱭᱤ ᱵᱟᱯᱞᱟᱢ ᱧᱮᱞ ᱟᱠᱟᱫᱟ?
ᱚᱝᱠᱟᱱᱟᱜ ᱫᱚ ᱵᱟᱹᱧ ᱧᱮᱞ ᱵᱟᱲᱟ ᱠᱟᱫᱟ ᱚᱝᱠᱟ ᱵᱟᱯᱞᱟ ᱫᱚ, ᱦᱳᱭ ᱦᱳᱭ ᱟᱸᱡᱚᱢ ᱫᱚ ᱟᱸᱡᱚᱢ ᱜᱮ ᱟᱫᱚ ᱚᱱᱛᱮ ᱫᱚ ᱚᱝᱠᱟ ᱫᱚ ᱵᱟᱝ ᱦᱩᱭ ᱠᱟᱱᱟ,
ᱪᱮᱞ ᱞᱮᱠᱟ ᱵᱟᱯᱞᱟ ᱜᱮᱭᱟ ᱠᱚ ᱵᱟᱲᱟᱭᱟᱢ ᱥᱮ ᱵᱟᱝ? ᱪᱮᱠᱟ ᱠᱚ ᱪᱮᱫ ᱞᱮᱠᱟ ᱠᱚ ᱵᱟᱯᱞᱟᱜ ᱦᱳᱭᱳᱜ ᱛᱟᱠᱚᱣᱟ ᱩᱱᱠᱩᱣᱟᱜ?
ᱛᱚ ᱚᱱᱟ ᱫᱚ ᱡᱟᱦᱟᱸᱭ ᱢᱟᱱᱮ ᱪᱷᱟᱲᱟ, ᱚᱱᱟ ᱪᱷᱟᱲᱟ ᱪᱷᱟᱹᱲᱤ ᱠᱟᱛᱮᱫ ᱩᱱᱠᱩ ᱫᱚ ᱵᱟᱯᱞᱟ ᱠᱚᱶᱟ ᱠᱚ ᱱᱩᱠᱩ ᱫᱚ, ᱫᱟᱹᱣᱨᱟᱹᱜ ᱛᱮ ᱫᱚ ᱵᱟᱠᱚ ᱵᱟᱯᱞᱟ ᱠᱚᱣᱟ ᱩᱱᱠᱩ ᱫᱚ ᱚᱱᱟ ᱠᱟᱸᱥᱟ ᱛᱷᱟᱹᱨᱤ ᱛᱮᱠᱚ ᱤᱭᱟᱹ ᱠᱚ ᱛᱟᱦᱮᱸᱱᱟ ᱾
ᱠᱟᱸᱥᱟ ᱛᱷᱟᱹᱨᱤ ᱦᱚᱸᱛᱚ ᱵᱟᱠᱚ ᱛᱩᱞᱟᱹᱭᱟ ᱟᱞᱮ ᱫᱤᱥᱚᱢ ᱫᱚ, ᱩᱱᱠᱩ ᱫᱚ ᱦᱟᱱᱮ ᱪᱷᱟᱰᱩᱭᱤ ᱛᱟᱢ ᱟᱨ ᱡᱮ ᱪᱮᱫ ᱠᱚ ᱞᱟᱹᱭᱟ ᱨᱟᱺᱰᱤ ᱦᱳᱭ ᱞᱮᱠᱷᱟᱱ ᱩᱱᱠᱩ ᱫᱚ ᱦᱟᱱᱮ ᱜᱟᱸᱰᱳ ᱪᱮᱛᱟᱱ ᱨᱮ ᱠᱚ ᱠᱚ ᱫᱩᱨᱩᱵ ᱠᱚ ᱛᱮ ᱠᱚ, ᱥᱮ. ᱫᱽᱨᱟ ᱠᱚ ᱚᱝᱠᱟ ᱟᱡᱚᱢ ᱵᱟᱲᱟ ᱠᱟᱫᱟ ᱾
ᱦᱳᱭ ᱦᱳᱭ ᱚᱱᱟ ᱦᱚᱸᱧ ᱟᱸᱡᱚᱢ ᱠᱟᱜ ᱩᱱᱠᱩ ᱫᱚ ᱢᱟ ᱫᱟᱹᱣᱲᱟᱹ ᱨᱮ ᱫᱚ ᱵᱟᱠᱚ ᱜᱟᱱᱚᱜᱼᱟ ᱩᱱᱠᱩ ᱫᱚ ᱩᱱᱠᱩ ᱫᱚ ᱚᱱᱟ ᱫᱚ ᱠᱟᱥᱟ ᱦᱟᱹᱨᱤ ᱠᱟᱥᱟ ᱛᱟᱹᱦᱤᱫ ᱠᱚᱛᱮ ᱜᱮ ᱤᱭᱟ ᱠᱟᱱ ᱠᱚ ᱟᱫᱚ ᱧᱮᱞ ᱫᱚ ᱵᱟᱝ ᱧᱮᱞ ᱜᱮ ᱚᱱᱠᱟ ᱦᱩᱭ ᱫᱚ ᱵᱟᱝ ᱦᱩᱭ ᱠᱟᱱᱟ ᱚᱱᱟ ᱠᱚᱨᱮ ᱫᱚ᱾ ᱟᱫᱚ ᱚᱱᱮ ᱤᱭᱟᱹ ᱠᱚᱨᱮᱜᱤᱧ ᱧᱮᱞ ᱵᱟᱲᱟᱣ ᱠᱟᱫᱟ ᱚᱱᱟ ᱵᱷᱤᱰᱭᱳ ᱠᱚᱨᱮ ᱜᱮ᱾
ᱟᱢ
ᱠᱟ ᱟᱫᱚ ᱟᱯᱮᱥᱮᱫ ᱜᱤ ᱪᱮᱫ ᱞᱮᱠᱟ ᱵᱟᱯᱞᱟᱜ ᱠᱟᱱᱟ ᱠᱚ ᱢᱮ ᱠᱟᱹᱴᱤᱡ?
ᱳᱭ ᱪᱮᱫ ᱞᱮᱠᱟ ᱡᱮ ᱢᱟᱱᱮ ᱫᱩᱵᱩ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱯᱞᱟ ᱦᱩᱭ ᱞᱮᱠᱷᱟᱱ ᱫᱚ ᱱᱤᱡᱮ ᱫᱚ ᱦᱩᱭᱩᱜ ᱠᱟᱱᱟ ᱢᱟᱱᱮ ᱪᱮᱫ ᱞᱮᱠᱟ ᱚᱱᱮ ᱫᱟᱹᱲᱟ ᱪᱮᱛᱟᱱ ᱨᱮ ᱜᱮᱠᱚ ᱵᱟᱯᱞᱟ ᱪᱮᱫ ᱞᱮᱠᱟ ᱱᱤᱭᱚᱢ ᱢᱟᱱᱮ ᱟᱵᱚᱣᱟᱜ ᱟᱨᱤ ᱪᱟᱨᱤ ᱨᱮ ᱪᱮᱫᱠᱟ ᱱᱤᱭᱚᱢ ᱠᱟᱨᱚᱱ ᱢᱮᱱᱟᱜᱼᱟ ᱚᱱᱠᱟ ᱜᱮ ᱦᱩᱭᱩᱜᱼᱟ᱾
ᱦᱚᱸ᱾
ᱦᱟᱨ ᱡᱮ ᱟᱨ, ᱟᱨ ᱵᱮᱥᱤᱨ ᱵᱷᱟᱜ ᱫᱚ ᱢᱟᱱᱮ ᱫᱚ ᱤᱭᱟᱹᱜᱮ ᱥᱟᱨ ᱥᱟᱹᱜᱩᱱ ᱵᱟᱯᱞᱟ ᱫᱚ ᱢᱟᱱᱮ ᱤᱭᱟ ᱜᱮ ᱧᱮᱞ ᱠᱟᱫᱟ᱾ ᱚᱞᱮ ᱡᱮ ᱨᱟᱱᱵᱮ ᱪᱷᱟᱰᱩᱭᱤ ᱵᱟᱯᱞᱟ ᱩᱱᱟᱹᱜ ᱫᱚ ᱵᱟ. ᱧ ᱧᱮᱞ ᱠᱟᱜ-ᱟ᱾
ᱚᱦ᱾ ᱟ ᱮᱠᱷᱚᱱ ᱫᱚ ᱵᱟᱯᱞᱟ ᱦᱚᱸ ᱵᱟᱝ ᱦᱩᱭᱩᱜ ᱠᱟᱱᱟ ᱡᱮᱧ ᱞᱟᱹᱭ ᱢᱟᱣ ᱵᱷᱟᱹᱜᱤ ᱛᱮ ᱠᱟᱨᱚᱱ ᱫᱚ ᱥᱚᱵ ᱟᱹᱠᱤᱨ ᱠᱟᱛᱮ ᱜᱮ ᱟᱹᱜᱩᱭᱮᱫ ᱠᱚᱣᱟ ᱵᱚᱱ᱾
ᱦᱳᱭ ᱢᱟᱱᱮ ᱠᱚᱸᱰᱮᱞ ᱞᱟᱢᱵᱟ ᱵᱟᱯᱞᱟ ᱵᱮᱥᱤ ᱦᱩᱭᱩᱜ ᱠᱟᱱᱟ᱾
ᱦᱩᱸ᱾
ᱦᱩᱸ᱾